ᱦᱮᱸ ᱚᱱᱮ ᱨᱚᱲ ᱟᱸᱡᱚᱢᱚᱜ ᱠᱟᱱᱟ ᱱᱤᱛᱚᱜ ᱫᱚ᱾
ᱟᱸᱡᱚᱢ ᱧᱟᱢ ᱫᱟᱵᱤᱱ ᱨᱚᱲ?
ᱦᱮᱸ ᱟᱸᱡᱚᱢᱚᱜ ᱠᱟᱱᱟ᱾
ᱚᱻ ᱟᱹᱵᱤᱱᱟᱜ ᱨᱚᱲ ᱦᱚᱸ ᱢᱚᱸᱡᱽ ᱛᱮᱜᱮᱞᱤᱧ ᱟᱸᱡᱚᱢ ᱧᱟᱢᱫᱟ᱾
ᱛᱟᱦᱞᱮ ᱪᱮᱫ ᱞᱮᱠᱟ ᱢᱮᱱᱟᱜ ᱵᱮᱱᱟ?
ᱱᱤᱛᱚᱜ ᱫᱚ ᱦᱟᱸᱜ ᱛᱚ ᱱᱚᱜ-ᱚᱭ ᱵᱷᱟᱜᱤ ᱜᱤ ᱢᱮᱱᱟᱜ ᱟᱠᱟᱜ ᱞᱤᱧᱟ᱾ ᱟᱫᱚ ᱟᱹᱵᱤᱱ ᱜᱮ ᱚᱠᱟᱞᱮᱠᱟ ᱢᱮᱱᱟᱜ ᱠᱟᱜ ᱵᱤᱱᱟ?
ᱟᱞᱤᱧ ᱦᱚᱸ ᱚᱭ ᱱᱤᱛᱚᱜ ᱫᱚ ᱪᱟᱸᱫᱳᱣᱟᱜ ᱫᱟᱭᱟ ᱫᱩᱞᱟᱹᱲ ᱛᱮᱫᱚ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱤᱧᱟ᱾
ᱟᱨ ᱚᱲᱟᱜ ᱦᱚᱲ ᱠᱚᱫᱚ ᱚᱠᱟ ᱞᱮᱠᱟ ᱢᱮᱱᱟᱜ ᱠᱚᱣᱟ?
ᱦᱳᱭ ᱚᱲᱟᱜ ᱦᱚᱲ ᱠᱚᱦᱚᱸ ᱱᱤᱛᱚᱜ ᱫᱚ ᱥᱟᱱᱟᱢ ᱜᱮ ᱱᱟᱯᱟᱭ ᱜᱮ ᱢᱮᱱᱟᱜ ᱟᱠᱟᱫ ᱞᱮᱭᱟ᱾ ᱟᱨ ᱟᱹᱵᱤᱱ ᱜᱮ ᱚᱲᱟᱜ ᱜᱷᱟᱨᱚᱸᱡᱽ ᱠᱚᱨᱮᱜ
ᱟᱞᱤᱧ ᱜᱷᱟᱨᱚᱸᱡᱽ ᱠᱚᱨᱮ ᱦᱚᱸ ᱥᱟᱱᱟᱢ ᱦᱚᱲ ᱜᱮ ᱱᱟᱯᱟᱭ ᱜᱮ ᱢᱮᱱᱟᱜ ᱠᱟᱜ ᱠᱚᱣᱟ᱾ ᱟᱞᱤᱧ ᱜᱮ ᱠᱟᱹᱴᱤᱡ ᱨᱩᱣᱟᱹ ᱨᱟᱵᱟᱝ ᱧᱚᱜᱚᱜ ᱠᱟᱱ ᱛᱟᱦᱮᱞᱤᱧ ᱵᱷᱟᱜᱮ ᱧᱚᱜ ᱠᱟᱱᱟᱞᱤᱧ ᱱᱤᱛᱚᱜ ᱫᱚ ᱾
ᱚ ᱟᱪᱪᱷᱟ ᱟᱪᱪᱷᱟ, ᱚᱱᱠᱟ ᱨᱩᱣᱟᱹ ᱵᱟᱲᱟᱜ ᱠᱟᱱ ᱛᱟᱦᱮᱸ ᱵᱤᱱ᱾
ᱦᱮᱸ ᱱᱚᱜ-ᱚ ᱱᱚᱝᱠᱟ ᱫᱤᱱ ᱱᱚᱝᱠᱟ ᱫᱟᱜ ᱠᱮᱫᱟᱭ ᱛᱚ ᱫᱟᱜ ᱮᱫᱟᱭ ᱥᱤᱛᱩᱝ ᱫᱟᱭ, ᱛᱟᱯᱚᱨᱮ
ᱦᱳᱭ ᱦᱳᱭ ᱦᱳᱭ
ᱚ ᱟᱪᱪᱷᱟ ᱟᱪᱪᱷᱟ
ᱫᱚᱢᱮ ᱫᱟᱜ ᱵᱟᱲᱟ ᱠᱮᱫᱟ ᱛᱚ ᱟᱞᱮ ᱥᱮᱫ ᱫᱚ, ᱟᱨ ᱱᱚᱝᱠᱟ ᱨᱚᱦᱚᱭ ᱠᱟᱹᱢᱤ ᱠᱚ ᱪᱟᱹᱞᱩ ᱠᱟᱱᱟ ᱛᱚ, ᱛᱟᱯᱚᱨᱮ ᱟᱱᱮ ᱵᱟᱹᱫᱽ ᱠᱚᱨᱮ ᱞᱚᱦᱚᱫ ᱵᱟᱲᱟ ᱦᱩᱭ ᱠᱟᱱᱟ ᱛᱟᱨᱯᱚᱨᱮ ᱟᱨᱦᱚᱸ ᱥᱤᱛᱩᱝ ᱥᱤᱛᱩᱝ ᱠᱚ, ᱥᱤᱛᱩᱝ ᱠᱚᱨᱮ ᱛᱟᱦᱮᱸ ᱵᱟᱲᱟ ᱦᱩᱭ ᱠᱟᱱᱟ ᱟᱨᱠᱤ᱾
ᱚ ᱟᱪᱪᱷᱟ ᱟᱪᱪᱷᱟ ᱟᱪᱪᱷᱟ ᱛᱟᱦᱚᱞᱮ ᱱᱤᱛᱚᱜ ᱫᱚ ᱵᱮᱱ ᱱᱟᱯᱟᱭ ᱵᱮᱥ ᱧᱚᱜ ᱵᱟᱲᱟ ᱠᱟᱱᱟ ᱥᱮ?
ᱦᱮᱸ ᱱᱤᱛᱚᱜ ᱫᱚ ᱵᱷᱟᱜᱮ ᱵᱷᱟᱜᱮ ᱵᱟᱲᱟ ᱠᱟᱱᱟ ᱞᱤᱧ ᱱᱤᱛᱚᱜ ᱫᱚ ᱱᱚᱜᱼᱚᱭ᱾ ᱟᱯᱮ ᱫᱤᱥᱚᱢ ᱪᱮᱫ ᱞᱮᱠᱟ ᱫᱟᱜ ᱡᱟᱹᱯᱩᱫ ᱠᱚ?
ᱟᱞᱮ ᱫᱤᱥᱚᱢ ᱥᱮᱫ ᱫᱚ ᱱᱟᱜ ᱠᱷᱟᱱ ᱚᱱᱠᱟ ᱫᱟᱜ ᱡᱟᱹᱲᱤ ᱠᱚᱫᱚ ᱵᱟᱹᱱᱩᱜ ᱠᱟᱜᱼᱟ ᱡᱟᱹᱥᱛᱤ ᱧᱚᱜ᱾ ᱚᱱᱠᱟ ᱦᱚᱲ ᱞᱚᱦᱚᱫ ᱞᱮᱠᱟ ᱥᱮ ᱢᱮᱨᱚᱢ ᱵᱷᱤᱲᱠᱟᱹᱣ ᱞᱮᱠᱟᱭ ᱫᱟᱜ ᱧᱚᱜ ᱜᱚᱫ ᱫᱟᱭ,
ᱦᱩᱸ
ᱟᱨ ᱵᱟᱭ ᱫᱟᱜ ᱟᱞᱮ ᱠᱟᱱᱟᱭ ᱥᱤᱛᱩᱝ ᱫᱟᱭ᱾
ᱟᱪᱪᱷᱟ ᱟᱨ ᱛᱚᱵᱮ ᱠᱷᱟᱱ ᱫᱚ ᱵᱟᱭ ᱫᱟᱜ ᱮᱫ ᱠᱷᱟᱱ ᱫᱚ ᱛᱚᱵᱮ ᱱᱚᱝᱠᱟ ᱨᱚᱦᱚᱭ ᱠᱟᱹᱢᱤ ᱦᱚᱨᱟ ᱠᱚᱫᱚ ᱛᱤᱱᱟᱹᱜ ᱥᱟᱹᱜᱤᱧᱮᱱ ᱛᱟᱯᱮᱭᱟ ᱥᱮ ᱟᱣᱨᱤ ᱯᱮ ᱠᱟᱹᱢᱤᱭᱟ?
ᱦᱳᱭ ᱱᱟᱜ ᱠᱷᱟᱱ ᱟᱞᱤᱧ ᱥᱮᱫ ᱫᱚ ᱚᱱᱠᱟ ᱨᱚᱦᱚᱭ ᱦᱚᱨᱟ ᱠᱚᱫᱚ ᱱᱟᱜ ᱠᱷᱟᱱ ᱟᱹᱣᱨᱤ ᱞᱮ ᱮᱛᱚᱦᱚᱵ ᱫᱟᱲᱮᱭᱟᱜᱼᱟ᱾
ᱚ
ᱢᱤᱫ ᱵᱟᱨ ᱦᱚᱸ ᱟᱹᱣᱨᱤ ᱞᱮ ᱮᱛᱚᱦᱚᱵ ᱫᱟᱲᱮᱭᱟᱜᱼᱟ, ᱟᱫᱚ ᱚᱱᱠᱟ ᱡᱟᱹᱥᱛᱤ ᱧᱚᱜ ᱫᱟᱜ ᱵᱟᱹᱱᱩᱜ ᱠᱟᱜᱼᱟ ᱥᱮ᱾
ᱦᱳᱭ ᱫᱟᱜ ᱵᱟᱝᱠᱷᱟᱱ ᱫᱚ ᱪᱤᱠᱟᱹ ᱛᱮᱢ ᱪᱤᱠᱟᱹᱛᱮᱢ ᱨᱚᱦᱚᱭ ᱨᱚᱦᱚᱭᱟᱢ᱾
ᱦᱳᱭ ᱦᱳᱭ ᱦᱳᱭ
ᱟᱯᱮ ᱥᱮᱫ ᱫᱚ ᱱᱚᱝᱠᱟ ᱢᱤᱫ ᱫᱷᱟᱣ ᱥᱮ ᱵᱟᱨ ᱫᱷᱟᱣ ᱯᱮ ᱚᱱᱠᱟ ᱯᱮ ᱪᱟᱥ ᱜᱮᱭᱟ ᱯᱮ?
ᱦᱮᱸ ᱟᱹᱞᱤᱧ ᱥᱮᱫ ᱫᱚ ᱱᱟᱜ ᱠᱷᱟᱱ ᱱᱚᱠᱟ ᱧᱮᱞ ᱞᱮᱠᱷᱟᱱ ᱫᱚ ᱥᱮᱨᱢᱟ ᱨᱮᱫᱚ ᱵᱟᱨ ᱫᱷᱟᱣ ᱜᱮᱞᱮ ᱪᱟᱥ ᱜᱮᱭᱟ᱾
ᱦᱩᱸ
ᱡᱟᱦᱟᱸ ᱫᱚ ᱫᱷᱚᱨᱚᱱ ᱦᱳᱲᱳ ᱵᱚᱱ ᱢᱮᱛᱟᱜ ᱠᱟᱱᱟ ᱟᱨ ᱦᱚᱸᱜᱼᱚᱭ ᱵᱚᱨᱥᱟ ᱦᱳᱲᱳ
ᱦᱳᱭ ᱦᱳᱭ
ᱫᱚ ᱟᱹᱞᱤᱧ ᱥᱮᱫ ᱫᱚ ᱠᱷᱟᱱ ᱡᱟᱹᱥᱛᱤ ᱫᱚ ᱱᱚᱣᱟ ᱵᱚᱨᱥᱟ ᱦᱳᱲᱳ ᱜᱮᱠᱚ ᱨᱚᱦᱚᱭᱟ
ᱦᱩᱸ
ᱟᱨ ᱚᱱᱟ ᱫᱚ ᱡᱟᱦᱮ ᱚᱱᱠᱟ ᱢᱤᱱᱤ ᱠᱚ ᱥᱮ ᱢᱚᱴᱚᱨ ᱠᱚ ᱢᱮᱱᱟᱜ ᱠᱟᱜᱼᱟ
ᱦᱳᱭ ᱦᱳᱭ
ᱩᱱᱠᱩ ᱜᱮᱠᱚ ᱨᱚᱦᱚᱭᱟ ᱚᱱᱟ ᱫᱷᱚᱨᱚᱱ ᱦᱳᱲᱳ ᱠᱚᱫᱚ
ᱩᱸ
ᱟᱨ ᱟᱹᱵᱤᱱ ᱥᱮᱫ ᱫᱚ
ᱩ ᱟᱹᱞᱤᱧ ᱥᱮᱫ ᱫᱚ ᱱᱚᱜᱼᱚᱭ ᱱᱮᱛᱟᱨ ᱟᱥᱟᱲ ᱵᱚᱸᱜᱟ ᱟᱥᱟᱲ ᱥᱟᱱ ᱵᱚᱸᱜᱟ ᱡᱟᱦᱟᱸ ᱪᱟᱥ ᱦᱳᱭᱳᱜᱼᱟ ᱡᱟᱹᱯᱩᱫ ᱫᱤᱱ ᱚᱱᱟ ᱨᱚᱦᱚᱭ ᱠᱚ ᱨᱚᱦᱚᱭᱟ ᱛᱟᱨᱯᱚᱨᱮ ᱱᱚᱠᱟ ᱫᱷᱚᱨᱚᱱ ᱫᱷᱚᱨᱚᱱ ᱦᱚᱸ ᱟᱞᱮ ᱥᱮᱫ ᱫᱚᱠᱚ ᱪᱟᱥ ᱜᱮᱭᱟ ᱠᱚ ᱟᱞᱮ ᱥᱮᱫ ᱫᱚ ᱱᱚᱝᱠᱟ ᱢᱟᱱᱮ ᱜᱟᱰᱟ ᱠᱩ ᱛᱟᱯᱚᱨᱮ ᱱᱚᱝᱠᱟ ᱢᱤᱱᱤ ᱠᱚ ᱢᱮᱱᱟᱜ ᱠᱟ ᱛᱚ ᱜᱟᱰᱟ ᱠᱚ ᱥᱳᱨ ᱨᱮᱜᱮ ᱢᱮᱱᱟᱜ ᱠᱟᱫᱟ ᱛᱚ ᱢᱟᱱᱮ ᱫᱟᱜ ᱨᱮᱱᱟᱜ ᱫᱚ ᱩᱱᱟᱹᱜ ᱚᱥᱩᱵᱤᱫᱟ ᱵᱟᱝ ᱦᱳᱭᱳᱜᱼᱟ ᱟᱨ ᱡᱟᱦᱟᱸ ᱠᱚᱨᱮ ᱡᱟᱦᱟᱸ ᱠᱚᱨᱮ ᱦᱟᱡ ᱜᱷᱩᱰᱩ ᱡᱟᱭᱜᱟ ᱠᱚ ᱚᱱᱟ ᱠᱚᱨᱮ ᱫᱚ ᱟᱞᱮᱥᱮᱫ ᱫᱚ ᱥᱤᱛᱩᱝ ᱫᱤᱱ ᱫᱚ ᱵᱟᱫᱟᱢ ᱠᱚ ᱨᱚᱦᱚᱭ ᱜᱮᱭᱟ ᱵᱟᱫᱟᱢ ᱠᱚᱠᱚ ᱪᱟᱥ ᱜᱮᱭᱟ ᱛᱟᱯᱚᱨᱮ ᱛᱩᱲᱤ ᱠᱚ ᱠᱷᱚᱥᱞᱟ ᱠᱚ ᱚᱱᱟ ᱠᱚᱠᱚ ᱪᱟᱥ ᱜᱮᱭᱟ ᱠᱚ ᱩᱸ
ᱵᱟᱫᱟᱢ ᱫᱚ ᱡᱟᱦᱟᱸ ᱵᱮᱱ ᱞᱟᱹ ᱠᱮᱜᱼᱟ ᱚᱱᱟ ᱫᱚ ᱚᱱᱠᱟ ᱡᱟᱦᱟᱸ ᱚᱱᱮ ᱵᱟᱡᱟᱨ ᱠᱚᱨᱮ ᱠᱚ ᱟᱠᱷᱨᱤᱧᱼᱟ ᱚᱱᱟ ᱵᱟᱫᱟᱢ ᱛᱚ
ᱦᱮᱸ ᱦᱮᱸ ᱡᱟᱦᱟᱸ ᱵᱟᱫᱟᱢ ᱚᱱᱟ ᱵᱟᱡᱟᱨ ᱠᱚᱨᱮ ᱠᱚ ᱟᱠᱷᱨᱤᱧᱼᱟ ᱚᱱᱟ ᱵᱟᱫᱟᱢ ᱜᱮᱞᱮ ᱪᱟᱥ ᱜᱮᱭᱟ ᱟᱞᱮᱥᱮᱫ ᱫᱚ
ᱚᱱᱟ ᱠᱚᱫᱚ ᱢᱟᱱᱮ ᱟᱞᱮ ᱥᱮᱫ ᱨᱮᱜᱮ ᱫᱚᱢᱮ ᱪᱟᱥ ᱦᱳᱭᱳᱜ ᱜᱮᱭᱟ ᱛᱟᱨᱯᱚᱨᱮ ᱚᱱᱟ ᱠᱚᱜᱮ ᱟᱠᱷᱨᱤᱧ ᱟᱠᱩ ᱟᱠᱷᱨᱤᱧ ᱠᱟᱛᱮᱫ ᱩᱱᱠᱩ ᱡᱟᱦᱟᱸ ᱯᱟᱹᱭᱠᱟᱹᱨᱤ ᱠᱚ ᱦᱟᱛᱟᱣ ᱟᱠᱚ ᱛᱟᱨᱯᱚᱨᱮ ᱚᱱᱟᱜᱮ ᱛᱟᱣ ᱠᱟᱛᱮ ᱦᱟᱱ ᱦᱟᱸᱰᱮ ᱱᱟᱷᱟᱰᱮ ᱠᱚ ᱟᱠᱷᱨᱤᱧ ᱜᱮᱭᱟ ᱠᱚ
ᱟᱹᱞᱤᱧ ᱥᱮᱫ ᱢᱟ ᱚᱱᱠᱟ ᱵᱟᱫᱟᱢ ᱪᱟᱥ ᱠᱚᱫᱚ ᱵᱟᱠᱚ ᱪᱟᱥ ᱵᱟᱲᱟᱭ ᱜᱮᱭᱟ ᱟᱫᱚ ᱚᱱᱟᱛᱮ ᱵᱟᱹᱞᱤᱧ ᱵᱟᱲᱟᱭᱼᱟ ᱚᱱᱟ
ᱦᱳᱭ
ᱟᱫᱚ ᱚᱱᱟ ᱵᱟᱫᱟᱢ ᱫᱚᱠᱚ ᱚᱱᱠᱟ ᱠᱚ ᱨᱚᱦᱚᱭᱟ ᱥᱮᱠᱚ ᱚᱱᱠᱟ ᱠᱚ ᱪᱷᱩᱲᱭᱟᱹᱣᱟ?
ᱵᱟᱫᱟᱢ ᱫᱚ ᱢᱟᱱᱮ ᱱᱚᱜ ᱜᱩᱴᱩ ᱵᱟᱹᱫᱽ ᱨᱮ ᱢᱟᱱᱮ ᱥᱤ ᱞᱟᱹᱦᱩᱫ ᱠᱟᱛᱮᱜ ᱛᱟᱯᱚᱨᱮ ᱡᱟᱦᱟᱸ ᱱᱟᱦᱮᱞ ᱛᱮᱠᱚ ᱥᱤᱭᱟᱣᱟ ᱠᱚ ᱱᱟᱦᱮᱞ ᱥᱤ ᱥᱤ ᱛᱮ ᱢᱟᱱᱮ ᱢᱤᱫ ᱜᱤᱛᱟᱹ ᱪᱷᱟᱲᱟ ᱪᱷᱟᱲᱟ ᱠᱚ ᱚᱱᱠᱟ ᱢᱤᱫᱴᱟᱝ ᱢᱤᱫᱴᱟᱝ ᱠᱚ ᱢᱤᱫᱴᱟᱝ ᱢᱤᱫᱴᱟᱝ ᱠᱚ ᱨᱚᱦᱚᱭ ᱤᱫᱤᱭᱟᱠᱚ ᱢᱟᱱᱮ ᱜᱚᱴᱟ ᱵᱟᱹᱫᱽ ᱟᱫᱚ ᱚᱱᱠᱟ ᱥᱤ ᱥᱤ ᱛᱮᱠᱚ ᱨᱚᱦᱚᱭ ᱯᱩᱨᱟᱹᱣᱟᱠᱚ ᱛᱟᱯᱚᱨᱮ ᱠᱚ ᱟᱬᱜᱚᱢ ᱜᱚᱫ ᱠᱟᱜᱼᱟ ᱠᱚ ᱚᱱᱠᱟ
ᱟᱪ ᱟᱫᱚ ᱚᱱᱟ ᱵᱟᱫᱟᱢ ᱠᱚᱨᱮ ᱫᱚ ᱚᱱᱠᱟ ᱫᱟᱜ ᱠᱚ ᱯᱟᱣᱟ ᱵᱟᱲᱟᱭ ᱦᱩᱭᱩᱜ
ᱦᱮᱸ ᱚᱱᱟ ᱦᱚᱸ ᱦᱩᱲᱩ ᱪᱟᱥ ᱞᱮᱠᱟᱜ ᱜᱮ ᱢᱟᱱᱮ ᱫᱟᱜ ᱪᱮᱛᱟᱱ ᱨᱮᱜᱮ ᱚᱱᱟᱦᱚ ᱦᱩᱭᱩᱜᱼᱟ ᱫᱟᱜ ᱡᱩᱫᱤ ᱵᱷᱟᱜᱮ ᱞᱮᱠᱟᱢ ᱥᱚᱢᱚᱭᱨᱮᱢ ᱮᱢ ᱫᱟᱲᱮᱭᱟᱜᱼᱟ ᱛᱮᱦᱮ ᱵᱟᱫᱟᱢ ᱦᱚᱸ ᱵᱷᱟᱜᱮ ᱞᱮᱠᱟ ᱦᱩᱭᱩᱜᱼᱟ ᱟᱨ ᱡᱩᱫᱤ ᱥᱚᱢᱚᱭ ᱨᱮ ᱵᱟᱫᱟᱢ ᱵᱟᱫᱟᱢ ᱨᱮ ᱡᱩᱫᱤ ᱫᱟᱜ ᱵᱟᱢ ᱮᱢᱟ ᱛᱟᱦᱮᱸ ᱠᱷᱟᱱ ᱫᱚ ᱚᱱᱠᱟ ᱵᱷᱟᱜᱮ ᱵᱟᱝ ᱦᱩᱭᱩᱜᱼᱟ ᱟᱫᱚ ᱡᱟᱦᱟᱸ ᱛᱤᱱᱟᱹᱜ ᱢᱟᱨᱟᱝ ᱜᱮᱢ ᱪᱟᱥ ᱟᱠᱟᱫ ᱫᱟᱜ ᱵᱟᱝᱠᱷᱟᱱ ᱫᱚᱢ ᱞᱚᱥᱚᱜ ᱜᱮᱭᱟᱢ ᱵᱟᱫᱟᱱ ᱠᱚ ᱵᱟᱨᱯᱮᱠᱟ ᱵᱟᱝ ᱫᱟ ᱞᱮᱱᱠᱷᱟᱱ ᱟᱞᱮ ᱥᱮᱫ ᱫᱚ ᱫᱚᱢᱮ ᱠᱚ ᱪᱟᱥ ᱜᱮᱭᱟ ᱛᱚ
ᱞᱟᱹᱭ ᱫᱟᱞᱤᱧ ᱟᱹᱵᱤᱱ ᱥᱮᱫ ᱫᱟᱜ ᱟᱜᱟᱭ ᱥᱚᱵᱽᱡᱤ ᱠᱚᱫᱚ ᱛᱟᱦᱚᱞᱮ ᱠᱚ ᱪᱟᱥ ᱵᱟᱲᱟᱭᱟ ᱼ ᱟ ᱥᱮ
ᱪᱮᱫ
ᱥᱚᱵᱽᱡᱤ ᱠᱚ,
ᱦᱮᱸ, ᱥᱚᱵᱽᱡᱤ ᱠᱚᱫᱚ, ᱱᱮᱛᱟᱨ ᱫᱤᱱ ᱫᱚ ᱵᱟᱲᱜᱮ ᱠᱚᱨᱮ ᱜᱮᱞᱮ, ᱪᱟᱥ ᱵᱟᱲᱟᱭ ᱜᱮᱭᱟ, ᱡᱚᱢ ᱞᱟᱹᱜᱤᱫ ᱡᱟᱦᱟᱸ᱾ ᱚᱲᱟᱜ ᱨᱮ ᱡᱚᱢ ᱢᱚᱛᱚ ᱜᱮᱠᱚ, ᱪᱟᱥ ᱜᱮᱭᱟ ᱾ ᱟᱨ ᱱᱚᱝᱠᱟ ᱡᱟᱦᱟᱸ ᱨᱟᱵᱟᱝ ᱫᱤᱱ, ᱩᱱ ᱥᱚᱢᱚᱭ ᱠᱚ ᱪᱟᱥ ᱜᱮᱭᱟ ᱠᱚ, ᱥᱚᱵᱽᱡᱤ ᱠᱚᱦᱚᱸ, ᱵᱤᱥᱤ ᱵᱤᱥᱤ ᱜᱮᱠᱚ ᱪᱟᱥ ᱜᱮᱭᱟ, ᱟᱞᱮ ᱫᱚ ᱩᱱᱟᱹᱜ ᱵᱟᱞᱮ ᱪᱟᱥ ᱜᱟᱞᱮ, ᱟᱯᱮ ᱥᱮᱫ ᱜᱮ ᱚᱠᱟ ᱞᱮᱠᱟ?
ᱦᱳᱭ, ᱟᱞᱮ ᱥᱮᱫ ᱦᱚᱸ ᱱᱷᱟᱜ ᱠᱷᱟᱱ, ᱚᱱᱠᱟ ᱧᱮᱞ ᱞᱮᱠᱷᱟᱱ ᱫᱚ, ᱥᱚᱵᱽᱡᱤ ᱠᱚᱫᱚ, ᱚᱱᱠᱟ ᱫᱚ ᱵᱟᱞᱮ ᱪᱟᱥᱟ ᱾
ᱦᱩᱸᱻ ᱾
ᱚᱱᱮ ᱟᱹᱞᱩ ᱡᱟᱦᱟᱸ ᱵᱚᱱ ᱢᱮᱛᱟᱜ ᱠᱟᱱᱟ, ᱚᱱᱟ ᱠᱟᱹᱴᱤᱡ ᱡᱟᱹᱥᱛᱤ ᱧᱚᱜ ᱜᱮᱞᱮ ᱪᱟᱥᱟ ᱾
ᱟᱪᱪᱷᱟ ᱾
ᱦᱚᱭ, ᱦᱚᱭ ᱾
ᱚᱱᱟ ᱫᱚ ᱟᱠᱷᱨᱤᱧᱟ ᱯᱮ ᱥᱮ? ᱚᱲᱟᱜ ᱨᱮ ᱡᱚᱢ ᱢᱚᱛᱚ ᱜᱮ᱾
ᱵᱟᱝ ᱵᱟᱝ, ᱚᱱᱟ ᱠᱚᱫᱚ ᱱᱷᱟᱜ ᱠᱷᱟᱱ, ᱠᱟᱹᱣᱰᱤ ᱟᱨᱡᱟᱣ ᱞᱟᱹᱜᱤᱫ ᱜᱮ ᱟᱹᱠᱷᱨᱤᱧ ᱦᱩᱭᱩᱜᱼᱟ ᱾
ᱟᱪᱪᱷᱟ ᱾
ᱟᱨ ᱚᱱᱟ, ᱥᱚᱵᱽᱡᱤ ᱠᱚᱫᱚ ᱱᱷᱟᱜ ᱠᱷᱟᱱ, ᱚᱱᱠᱟ ᱚᱲᱟᱜ ᱡᱚᱢ ᱠᱚᱨᱮᱜ ᱞᱟᱹᱜᱤᱫ ᱞᱮᱜᱮ ᱾ ᱨᱚᱦᱚᱭ ᱵᱟᱲᱟᱭ ᱦᱩᱭᱩᱜᱼᱟ ᱾
ᱦᱩᱸ, ᱦᱩᱸ ᱾
ᱛᱟᱦᱚᱞᱮ, ᱚᱱᱛᱮ ᱟᱵᱤᱱ ᱥᱮᱫ, ᱛᱩᱲᱤ ᱥᱮ ᱠᱷᱚᱥᱞᱟ ᱟᱨ ᱚᱱᱠᱟ ᱜᱩᱦᱩᱢ ᱠᱚᱦᱚᱸ ᱠᱚ, ᱮᱨ ᱵᱟᱲᱟᱭ ᱜᱮᱭᱟ ᱥᱮ?
ᱦᱮᱸᱻ, ᱱᱚᱝᱠᱟ ᱛᱩᱲᱤ ᱟᱨ ᱠᱷᱚᱥᱞᱟ ᱠᱚᱫᱚ ᱠᱚ, ᱮᱨ ᱵᱟᱲᱟᱭ ᱜᱮᱭᱟ ᱾ ᱟᱨ ᱜᱩᱦᱩᱢ ᱠᱚᱫᱚ ᱦᱟᱸᱜ, ᱱᱮᱛᱟᱨ ᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱿ ᱜᱩᱦᱩᱢ ᱮᱨ ᱵᱟᱲᱟ ᱠᱚᱫᱚ ᱢᱟᱱᱮ ᱾ ᱟᱹᱞᱤᱧ, ᱟᱹᱞᱤᱧ ᱴᱷᱤᱠᱟᱹ ᱛᱤᱭᱳᱜ ᱫᱚ, ᱢᱟᱱᱮ ᱮᱨ ᱵᱟᱲᱟ ᱟᱠᱟᱜ ᱛᱟᱦᱮᱸᱫ ᱟᱠᱚ ᱾ ᱮᱨ ᱵᱟᱲᱟᱭ ᱛᱟᱦᱮᱸᱫ ᱠᱚ ᱩᱱᱫᱤᱱ ᱫᱚ ᱾ ᱠᱤᱱᱛᱩ, ᱱᱮᱛᱟᱨ ᱫᱚ ᱜᱩᱦᱩᱢ ᱠᱚᱫᱚ ᱠᱚ, ᱢᱩᱪᱟᱹᱫ ᱤᱫᱤᱭ ᱟᱠᱟᱫᱟ ᱾ ᱜᱩᱦᱩᱢ ᱠᱚᱫᱚ ᱟᱞᱮᱥᱮᱫ ᱫᱚ ᱵᱟᱠᱚ ᱪᱟᱥ ᱜᱮᱭᱟ ᱾ ᱠᱷᱟᱞᱤ ᱚᱱᱟ, ᱠᱷᱚᱥᱞᱟ ᱟᱨ ᱛᱩᱲᱤ ᱠᱚᱜᱮ ᱾ ᱟᱯᱮ ᱥᱮᱫ ᱠᱤ ᱱᱮᱛᱟᱨ ᱦᱚᱸ ᱚᱱᱠᱟ, ᱜᱩᱦᱩᱢ ᱠᱚ ᱪᱟᱥ ᱜᱮᱭᱟ ᱠᱚ?
ᱦᱳᱭ, ᱟᱹᱞᱤᱧᱮᱫ ᱱᱟᱜ ᱠᱷᱟᱱ ᱜᱩᱦᱩᱢ ᱠᱚᱫᱚ ᱠᱚ ᱪᱟᱥ ᱵᱟᱲᱟᱭ ᱜᱮᱭᱟ ᱾ ᱟᱫᱚ, ᱢᱮᱱᱠᱷᱟᱱ ᱞᱟᱦᱟᱛᱮ ᱡᱮᱢᱚᱱ ᱠᱚ, ᱪᱟᱥᱮᱫ ᱛᱟᱦᱮᱸᱜ ᱡᱟᱹᱥᱛᱤ ᱦᱚᱸ ᱾ ᱟᱫᱚ ᱱᱮᱛᱟᱨ ᱫᱚ, ᱩᱱᱟᱹᱜ ᱡᱟᱹᱥᱛᱤ ᱫᱚ ᱵᱟᱠᱚ ᱪᱟᱥ ᱮᱫᱟ ᱚᱱᱠᱟ ᱾
ᱦᱩᱸ ᱾
ᱟᱹᱰᱤ ᱢᱤᱫ ᱵᱟᱨ ᱦᱚᱲ ᱠᱚ, ᱪᱟᱥ ᱵᱟᱲᱟᱭᱮᱫᱟ ᱾
ᱟᱪᱪᱷᱟ ᱾
ᱵᱟᱠᱷᱟᱱ ᱱᱚᱝᱠᱟ ᱛᱩᱲᱤ ᱥᱮ ᱠᱷᱚᱥᱞᱟ, ᱚᱱᱟ ᱠᱚᱫᱚ ᱱᱷᱟᱜ ᱠᱷᱟᱱ, ᱡᱟᱹᱥᱛᱤ ᱜᱮᱞᱮ ᱪᱟᱥ ᱜᱮᱭᱟ ᱾ ᱮᱨ ᱵᱟᱲᱟᱭ ᱜᱮᱭᱟᱞᱮ ᱚᱱᱟ ᱠᱚ ᱾
ᱟᱪᱪᱷᱟ ᱾ ᱟᱫᱚ, ᱟᱫᱚ ᱟᱠᱷᱨᱤᱧᱟ ᱯᱮ? ᱥᱮ ᱥᱮ, ᱚᱱᱠᱟ ᱚᱲᱟᱜ ᱨᱮ ᱡᱮᱢᱚᱱ ᱥᱩᱱᱩᱢ ᱠᱟᱛᱮ, ᱚᱱᱠᱟ ᱡᱚᱢᱟᱯ
ᱦᱚᱭ, ᱦᱚᱭ ᱾ ᱦᱮᱸ, ᱱᱟᱠᱷᱟᱱ ᱟᱠᱷᱨᱤᱧ ᱠᱚᱦᱚᱸᱞᱮ, ᱟᱠᱷᱨᱤᱧ ᱵᱟᱲᱟᱭ ᱜᱮᱭᱟ ᱾ ᱟᱨ ᱚᱱᱠᱟ ᱥᱩᱱᱩᱢ ᱦᱚᱸᱞᱮ, ᱥᱩᱱᱩᱢ ᱜᱮᱭᱟ ᱾
ᱟᱪᱪᱷᱟ, ᱦᱮᱸᱻ ᱚᱱᱟᱢᱟ
ᱡᱟᱦᱟᱸ ᱛᱱᱟ ᱥᱩᱱᱩᱢᱮᱱᱟ ᱾ ᱥᱩᱱᱩᱢ ᱠᱮᱫ ᱜᱮ ᱟᱨ ᱵᱟᱠᱷᱟᱱ ᱫᱚ, ᱟᱹᱷᱨᱤᱧ ᱠᱮᱜᱼᱟ ᱞᱮ ᱠᱟᱹᱣᱰᱤ ᱟᱨᱡᱟᱣ ᱞᱟᱹᱜᱤᱫ ᱾
ᱦᱳᱭ ᱾
ᱡᱟᱹᱥᱛᱤ ᱧᱚᱜ, ᱦᱩᱭ ᱞᱮᱱᱠᱷᱟᱱ ᱩᱱᱟᱹᱜ ᱫᱚ, ᱵᱟᱝ ᱜᱤ ᱦᱩᱭᱩᱜᱼᱟ ᱥᱮ?
ᱦᱳᱭ ᱦᱳᱭ ᱾
ᱟᱹᱵᱤᱱ ᱥᱮᱫ ᱫᱚ ᱚᱱᱠᱟ ᱾
ᱟᱞᱤᱧ ᱥᱮᱫ ᱦᱚᱸ ᱚᱱᱠᱟ ᱜᱮ, ᱟᱫᱚ ᱢᱟᱱᱮ ᱟᱞᱮ ᱫᱚ ᱩᱱ ᱥᱤᱛᱩᱝ ᱫᱤᱱ ᱫᱚ ᱟᱞᱮ ᱫᱚ ᱵᱟᱫᱟᱢ ᱞᱮ ᱪᱟᱥ ᱜᱮᱭᱟ ᱛᱚ, ᱛᱟᱯᱚᱨᱮ ᱵᱟᱫᱟᱢ ᱜᱮ ᱡᱟᱹᱥᱛᱤ, ᱵᱟᱹᱫᱽ ᱨᱮᱞᱮ ᱪᱟᱥ ᱜᱮᱭᱟ ᱾ ᱟᱨ ᱚᱱᱟ ᱛᱩᱲᱤ ᱠᱚᱫᱚ ᱢᱟᱱᱮ ᱡᱚᱢ ᱢᱚᱛᱚ, ᱜᱮᱞᱮ ᱮᱨ ᱜᱮᱭᱟ ᱞᱮ, ᱡᱮᱢᱚᱱ ᱥᱩᱱᱩᱢ ᱢᱚᱛᱚ ᱜᱮ ᱾ ᱛᱩᱲᱤ ᱥᱩᱱᱩᱢ ᱫᱚ ᱫᱚᱢᱮ ᱱᱮᱛᱟᱨ ᱫᱚ ᱫᱟᱢ ᱜᱮᱭᱟ ᱛᱚ ᱾
ᱦᱳᱭ ᱦᱳᱭ ᱾ ᱛᱚᱲᱤᱥ
ᱦᱮᱸ ᱟᱫᱚ ᱚᱱᱟ ᱠᱷᱟᱹᱛᱤᱨ ᱛᱮᱜᱮ ᱠᱩᱞᱤ ᱠᱮᱫ ᱢᱮ ᱾ ᱡᱚᱢ ᱢᱚᱛᱚ ᱞᱟᱹᱜᱤᱫ ᱜᱮᱞᱮ ᱪᱟᱥ, ᱪᱟᱥ ᱜᱮᱭᱟᱞᱮ, ᱵᱟᱝᱠᱷᱟᱱ ᱫᱚ ᱟᱠᱷᱨᱤᱧ ᱞᱟᱹᱜᱤᱫ ᱫᱚ ᱵᱟᱝ?
ᱛᱟᱦᱞᱮ ᱟᱵᱤᱱ ᱥᱮᱫ ᱫᱚ ᱚᱱᱠᱟ ᱤᱭᱟᱹ ᱵᱟᱵᱮᱱ ᱠᱚᱨᱮ ᱥᱮ ᱢᱤᱱᱤ ᱠᱚ ᱥᱮ ᱢᱚᱴᱚᱨ ᱠᱚ ᱠᱩᱧ ᱠᱚ ᱢᱮᱱᱟᱜ ᱟᱠᱟᱫ ᱜᱮᱭᱟ ᱾ ᱚᱱᱛᱮ ᱠᱮᱱᱮᱞ ᱠᱚ
ᱠᱩᱧ ᱠᱮᱱᱮᱞ ᱠᱚ?
ᱦᱳᱭ
ᱦᱮᱸ ᱢᱮᱱᱟᱜ ᱟᱠᱟᱫᱟ, ᱠᱮᱱᱮᱞ ᱫᱚ ᱵᱟᱹᱱᱩᱜ ᱠᱟᱫᱟ, ᱠᱩᱧ ᱠᱩᱧ ᱠᱚ ᱢᱮᱱᱟᱜ ᱟᱠᱟᱫᱟ, ᱛᱟᱯᱚᱨᱮ ᱜᱟᱰᱟ ᱠᱚ ᱠᱚᱞ ᱠᱚ ᱚᱱᱟ ᱠᱚᱜᱮ ᱢᱮᱱᱟᱜ ᱠᱟᱫᱟ ᱾ ᱟᱞᱮ ᱥᱮᱫ ᱫᱚ ᱠᱮᱱᱮᱞ ᱠᱚᱫᱚ ᱵᱟᱹᱱᱩᱜ ᱟᱠᱟᱫᱟ, ᱟᱯᱮ ᱥᱮᱫ ᱨᱮ ᱚᱠᱟᱞᱮᱠᱟ?
ᱦᱳᱭ ᱟᱞᱮ ᱥᱮᱫ ᱫᱚ ᱱᱟᱜ ᱠᱷᱟᱱ ᱡᱷᱚᱛᱚ ᱜᱮ ᱢᱮᱱᱟᱜ ᱟᱠᱟᱫᱟ, ᱚᱱᱟ ᱠᱩᱧ ᱛᱮᱫ ᱜᱮ ᱱᱟᱜ ᱠᱷᱟᱱ ᱵᱟᱹᱱᱩᱜ ᱟᱠᱟᱜᱼᱟ ᱾‌
ᱦᱳᱭ ᱦᱳᱭ
ᱡᱟᱦᱟᱸ ᱫᱚ ᱚᱱᱮ ᱢᱤᱱᱤ ᱟᱨ ᱢᱚᱴᱚᱨ ᱠᱮᱱᱮᱞ ᱥᱮ ᱜᱟᱰᱟ ᱯᱩᱠᱷᱨᱤ ᱠᱚ ᱚᱱᱟ ᱠᱚᱫᱚ ᱢᱮᱱᱟᱜ ᱟᱠᱟᱫ ᱜᱮᱭᱟ ᱾
ᱦᱩᱸ
ᱟᱨ ᱠᱮᱱᱮᱞ ᱫᱟᱜ ᱫᱚ ᱱᱟᱜ ᱠᱷᱟᱱ ᱩᱱᱟᱹᱜᱴᱟ ᱫᱚ ᱵᱟᱞᱮ ᱧᱟᱢᱟ ᱠᱷᱩᱵ ᱠᱚᱢ ᱞᱮ ᱧᱟᱢᱟ ᱾
ᱦᱳᱭ
ᱟᱫᱚ ᱚᱱᱠᱟ ᱟᱹᱰᱤ ᱥᱟᱺᱜᱤᱧ ᱠᱷᱚᱱ ᱜᱮ ᱦᱤᱡᱩᱜᱼᱟ ᱥᱮ, ᱟᱫᱚ ᱟᱞᱮ ᱴᱷᱮᱱ ᱯᱳᱶᱪᱷᱟᱣ ᱵᱟᱲᱟ ᱛᱮᱜᱮ ᱞᱟᱦᱟᱥᱮᱫ ᱠᱚᱨᱮ ᱠᱚ ᱟᱴᱚᱠ ᱠᱟᱜᱼᱟ ᱾
ᱦᱳᱭ ᱪᱟᱥ ᱟᱠᱚ ᱛᱚ ᱡᱚᱛᱚ ᱦᱚᱲ ᱜᱮ ᱾
ᱦᱳᱭ
ᱜᱮᱠᱚ ᱫᱚᱨᱠᱟᱨᱟᱜᱼᱟ, ᱦᱮᱸ
ᱱᱚᱝᱠᱟ ᱛᱟᱭᱚᱢ ᱧᱚᱜ ᱠᱟᱛᱮᱫ ᱞᱮ ᱧᱟᱢᱟ ᱾
ᱦᱚᱭ
ᱛᱟᱦᱚᱞᱮ ᱟᱨ ᱚᱱᱛᱮ ᱟᱹᱵᱤᱱ ᱥᱮᱫ ᱫᱚ ᱚᱱᱠᱟ ᱢᱚᱛᱚ ᱫᱚ ᱟᱨ ᱪᱮᱫ ᱠᱚᱠᱚ ᱤᱭᱟᱹ ᱵᱟᱲᱟᱭ ᱜᱮᱛᱮ? ᱚᱱᱠᱟ ᱡᱚᱸᱰᱨᱟ ᱠᱚ ᱾
ᱡᱚᱱᱰᱨᱟ ᱠᱚ ᱵᱟᱭ ᱡᱚᱸᱰᱨᱟ ᱠᱚᱫᱚ ᱱᱮᱛᱟᱨ ᱫᱚ ᱵᱟᱠᱚ ᱪᱟᱥ ᱵᱟᱲᱟᱭ ᱜᱮᱭᱟ ᱟᱞᱮᱥᱮᱫ ᱫᱚ, ᱟᱞᱮ ᱫᱚ ᱚᱱᱟᱞᱤᱧ ᱞᱟᱹᱭᱮᱫ ᱵᱤᱱᱟ ᱱᱮᱛᱟᱨ ᱫᱤᱱ ᱫᱚ ᱟᱞᱮ ᱥᱮᱫ ᱫᱚ ᱡᱟᱹᱥᱛᱤ ᱫᱚ ᱢᱟᱱᱮ ᱫᱟᱜ ᱵᱟᱹᱫᱽ ᱜᱮ ᱢᱮᱱᱟᱜ ᱛᱟᱞᱮᱭᱟ ᱟᱞᱮ ᱫᱤᱥᱚᱢ ᱨᱮᱫᱚ ᱾ ᱛᱟᱨᱯᱚᱨᱮ ᱱᱚᱝᱠᱟ ᱜᱩᱴᱩ ᱵᱟᱹᱫ ᱠᱚᱫᱚ ᱩᱱᱟᱹᱜ ᱵᱟᱹᱱᱩᱜ ᱠᱟᱫᱟ ᱛᱚ ᱚᱱᱟᱛᱮ ᱥᱚᱵᱽᱡᱤ ᱠᱚ ᱵᱟᱠᱷᱟᱱ ᱮᱴᱟᱜ ᱠᱳᱱᱳ ᱡᱤᱱᱤᱥ ᱠᱚᱫᱚ ᱵᱟᱝᱠᱚ ᱪᱟᱥ ᱜᱮᱭᱟ ᱮ ᱚᱱᱟ ᱞᱤᱧ ᱞᱟᱹᱮᱫ ᱵᱤᱱ ᱾ ᱥᱚᱵᱡᱤ ᱩᱱᱠᱩ ᱫᱚ ᱵᱟᱲᱜᱮ ᱠᱚᱨᱮ ᱠᱚ ᱪᱟᱥ ᱜᱮᱭᱟ ᱦᱮᱸ, ᱵᱟᱝᱠᱷᱟᱱ ᱚᱱᱟ ᱵᱟᱲᱜᱮ ᱪᱟᱥ ᱠᱟᱛᱮ ᱦᱚᱸ ᱫᱚᱢᱮ ᱫᱟᱜ ᱦᱤᱡᱩᱜᱼᱟ ᱚᱸᱰᱮ ᱦᱚᱸ ᱾ ᱫᱚᱢᱮ ᱫᱟᱜ ᱡᱟᱣᱨᱟᱜ ᱜᱮᱭᱟ ᱾ ᱫᱟᱜ ᱥᱩᱨ ᱜᱮᱭᱟᱞᱮ ᱛᱚ, ᱵᱟᱹᱫᱽ ᱟᱞᱮ ᱚᱲᱟᱜ ᱥᱩᱨ ᱠᱷᱚᱱ ᱜᱮ ᱵᱟᱹᱫᱽ ᱢᱮᱱᱟᱜ ᱟᱠᱟᱫᱟ ᱾
ᱟᱪᱪᱷᱟᱼᱪᱷᱟ ᱾
ᱥᱚᱵᱥᱤ ᱪᱟᱥ ᱠᱚᱫᱚ ᱵᱟᱝ ᱦᱩᱭᱩᱜ ᱜᱮᱭᱟ ᱵᱷᱟᱜᱤ ᱾
ᱛᱟᱦᱚᱞᱮ ᱞᱟᱹᱭ ᱫᱟᱹᱞᱤᱧ ᱚᱱᱠᱟ ᱡᱟᱦᱟᱸ ᱧᱩ ᱫᱟᱜ ᱠᱚ ᱟᱛᱩ ᱠᱚᱨᱮ ᱚᱱᱠᱟ ᱫᱚ ᱱᱟᱜ ᱠᱷᱟᱱ ᱧᱩ ᱫᱟᱜ ᱫᱚ ᱚᱱᱠᱟ ᱪᱮᱫ ᱢᱮᱱᱟᱜ ᱟᱠᱟᱫ ᱛᱟᱯᱮᱭᱟ?
ᱢᱟᱱᱮ ᱟᱞᱮ ᱥᱮᱫ ᱫᱚ ᱧᱩ ᱫᱟᱜ ᱨᱮᱱᱟᱜ ᱫᱚ ᱚᱵᱷᱟᱵᱽ ᱫᱚ ᱵᱟᱹᱱᱩᱜ ᱟᱠᱟᱜ ᱛᱟᱞᱮᱭᱟ ᱾ ᱟᱞᱮ ᱥᱮᱫ ᱫᱚ ᱚᱲᱟᱜ ᱚᱲᱟᱜ ᱯᱤᱪᱷᱤ ᱱᱚᱝᱠᱟ ᱡᱚᱛᱚ ᱦᱚᱲ ᱜᱮ ᱱᱚᱝᱠᱟ ᱥᱟᱢ ᱢᱟᱨᱥᱟᱞ ᱠᱚᱠᱚ ᱞᱟ ᱠᱟᱫᱟ ᱠᱚ ᱾ ᱜᱮ ᱱᱤᱡᱮᱨ ᱚᱲᱟᱜ ᱚᱲᱟᱜ ᱨᱮᱜᱮ ᱡᱚᱛᱚ ᱚᱲᱟᱜ ᱚᱲᱟᱜ ᱨᱮᱜᱮ ᱢᱮᱱᱟᱜ ᱛᱟᱠᱚ ᱜᱮᱭᱟ, ᱢᱮᱱᱟᱜ ᱛᱟᱞᱮᱭᱟ ᱡᱚᱛᱚ ᱚᱲᱟᱜ ᱜᱮ ᱾ ᱚᱱᱟᱛᱮ ᱧᱩ ᱫᱟᱜ ᱠᱚᱨᱮᱱᱟᱜ ᱫᱚ ᱚᱵᱷᱟᱵᱽ ᱵᱟᱝᱼᱟ ᱾ ᱟᱨ ᱛᱳᱯᱳ ᱠᱚᱫᱚ ᱟᱞᱮ ᱫᱚ ᱤᱭᱟᱹ ᱚᱱᱠᱟ ᱜᱟᱹᱰᱭᱟᱹ ᱥᱮ ᱯᱩᱠᱷᱨᱤ ᱠᱚᱨᱮ ᱜᱮᱞᱮ ᱛᱩᱯᱳᱱ ᱜᱮᱭᱟᱞᱮ ᱾ ᱟᱯᱮ ᱥᱮᱫ ᱫᱚ ᱪᱮᱫᱞᱮᱠᱟ ᱫᱟᱜ ᱨᱮᱱᱟᱜ ᱱᱚᱝᱠᱟ ᱫᱟᱜ ᱯᱮ ᱚᱵᱷᱟᱵᱚᱜ ᱜᱮᱭᱟ? ᱛᱮ ᱵᱟᱝᱯᱮ ᱚᱵᱷᱟᱯᱚᱜ ᱜᱮᱭᱟ ᱡᱚᱢᱧᱩ ᱠᱚᱨᱮ ᱜᱤᱛᱤᱞ ᱦᱟᱥᱟᱣ ᱠᱚᱨᱮ?
ᱦᱳᱭ ᱦᱳᱭ, ᱟᱞᱤ ᱥᱮᱫ ᱫᱚ ᱱᱟᱜ ᱠᱷᱟᱱ ᱧᱮᱞ ᱞᱮᱠᱷᱟᱱ ᱚᱱᱠᱷᱟ ᱫᱟᱜ ᱧᱩ ᱫᱟᱜ ᱠᱚᱫᱚ ᱵᱟᱞᱮ ᱚᱵᱷᱟᱵᱽ ᱵᱟᱲᱟᱜ ᱜᱮᱭᱟ ᱱᱚᱛᱮ ᱫᱚ ᱾
ᱦᱩᱸ ᱾
ᱟᱞᱮ ᱦᱚᱸ ᱚᱱᱠᱟ ᱚᱲᱟᱜ ᱯᱨᱚᱛᱛᱮᱠ ᱯᱨᱚᱛᱛᱮᱠ ᱫᱚ ᱢᱤᱱᱤ ᱫᱚ ᱵᱟᱹᱱᱩᱜ ᱟᱠᱟᱜᱼᱟ, ᱢᱮᱱᱠᱷᱟᱱ ᱢᱮᱱᱟᱜ ᱫᱚ ᱢᱮᱱᱟᱜ ᱟᱠᱟᱜᱼᱟ ᱾ ᱚᱱᱠᱟ ᱥᱚᱨᱠᱟᱨ ᱠᱷᱚᱱ ᱠᱚ ᱵᱟᱹᱭᱥᱟᱹᱣ ᱟᱠᱟᱫ ᱞᱮᱭᱟ ᱾
ᱦᱩᱸ ᱾
ᱟᱨ ᱚᱱᱠᱟ ᱥᱚᱨᱠᱟᱨ ᱠᱷᱚᱱ ᱢᱟ ᱚᱱᱠᱟ ᱴᱮᱯ ᱠᱚ ᱮᱢ ᱠᱟᱜ ᱜᱮᱭᱟ, ᱡᱟᱦᱟᱸ ᱫᱚ ᱫᱩᱣᱟᱹᱨ ᱫᱩᱣᱟᱹᱨ ᱨᱮᱠᱚ ᱵᱟᱹᱭᱥᱟᱹᱣ ᱠᱟᱜᱼᱟ ᱾
ᱦᱮᱸ ᱦᱩᱸ ᱾
ᱚᱱᱟ ᱢᱟ ᱫᱟᱜ ᱫᱚ ᱵᱟᱝ ᱦᱮᱡ ᱟᱞᱮᱜᱮᱭᱟ, ᱢᱮᱱᱠᱷᱟᱱ ᱵᱟᱹᱭᱥᱟᱹᱣ ᱫᱚᱠᱚ ᱵᱟᱹᱭᱥᱟᱹᱣ ᱟᱠᱟᱫ ᱞᱮᱭᱟ ᱾
ᱦᱩᱸ ᱾
ᱟᱨ ᱚᱱᱠᱟ ᱠᱚᱞ ᱠᱚᱦᱚᱸ ᱢᱮᱱᱟᱜ ᱟᱠᱟᱜᱼᱟ, ᱰᱷᱮᱠᱚᱡ ᱠᱚᱞ ᱠᱚ ᱾
ᱦᱩᱸ ᱾
ᱚᱱᱟ ᱠᱚᱛᱮ ᱜᱮᱞᱮ ᱧᱩ ᱵᱟᱲᱟᱭᱟ ᱜᱤᱛᱤᱞ ᱜᱟᱥᱟᱣ ᱚᱱᱟ ᱠᱚᱨᱮ ᱜᱮ ᱾
ᱦᱳᱭ ᱾
ᱛᱟᱞᱦᱮ ᱟᱹᱵᱤᱱ ᱥᱮᱫ ᱫᱚ ᱡᱟᱦᱟᱸ ᱞᱤᱧ ᱞᱟᱹᱭ ᱠᱮᱜᱼᱟ, ᱚᱱᱠᱟ ᱫᱩᱣᱟᱹᱨ ᱫᱩᱣᱟᱹᱨ ᱴᱮᱯ ᱚᱱᱟ ᱠᱚᱫᱚ ᱠᱚ ᱵᱟᱹᱭᱥᱟᱹᱣ
ᱦᱮᱸ, ᱴᱷᱤᱠ ᱜᱮᱭᱟ ᱾ ᱟᱞᱮ ᱥᱮᱫ ᱦᱟᱸᱜ ᱱᱚᱝᱠᱟ ᱫᱩᱣᱟᱹᱨ ᱫᱩᱣᱟᱹᱨ ᱡᱷᱚᱛᱚ ᱦᱚᱲ ᱚᱲᱟᱜ ᱨᱮᱜᱮ ᱵᱟᱹᱭᱥᱟᱹᱣ ᱠᱟᱜ ᱞᱮᱭᱟ ᱠᱚ, ᱠᱤᱱᱛᱩ ᱢᱟᱱᱮ ᱡᱚᱠᱷᱚᱱ ᱯᱳᱭᱞᱩ ᱠᱚ ᱮᱦᱚᱵ ᱠᱮᱫᱟ ᱫᱟᱜ